ᱦᱚᱸ ᱜᱚᱝᱠᱮ ᱦᱮᱸ ᱨᱚᱲ ᱟᱡᱚᱢᱚᱜ ᱠᱟᱱᱟ?
ᱦᱳᱭ ᱨᱚᱲ ᱟᱡᱚᱢᱚᱜ ᱠᱟᱱ ᱜᱮᱭᱟ ᱾
ᱪᱮᱫ ᱦᱚ ᱵᱟᱝᱟ ᱪᱮᱫ ᱦᱚᱸ ᱫᱩᱲᱩᱵ ᱵᱟᱲᱟ ᱦᱳᱭ ᱠᱟᱱᱟ ᱡᱚᱢ ᱵᱟᱲᱟ ᱠᱟᱛᱮᱮᱫ ᱾
ᱟᱪᱪᱷᱟ ᱟᱪᱪᱷᱟ ᱤᱧ ᱦᱚᱸ ᱦᱮᱸ ᱮ ᱡᱚᱢ ᱵᱟᱲᱟ ᱠᱟᱛᱮᱧ ᱫᱩᱲᱩᱵ ᱠᱟᱱᱟ᱾
ᱦᱚᱸ ᱪᱮᱫ ᱠᱚᱢ ᱪᱤᱠᱟᱹ ᱵᱟᱲᱟᱭᱟ ᱛᱟᱨᱯᱚᱨᱮ?
ᱟ ᱪᱮᱫ ᱦᱚᱸ ᱵᱟᱝ, ᱚᱲᱟᱜ ᱠᱚᱨᱮᱜ ᱜᱮ ᱪᱮᱫ ᱫᱚᱢ ᱪᱤᱠᱟᱭ ᱭᱟ ᱡᱟᱦᱟᱸ ᱞᱮᱠᱟ ᱩᱫᱽᱜᱟᱹᱨ ᱵᱩᱡᱷᱟᱹᱜ ᱠᱟᱱᱟ᱾ ᱪᱮᱫ ᱫᱚ ᱪᱤᱠᱟᱹᱜᱮ ᱵᱟᱝ ᱜᱟᱱᱚᱜ ᱠᱟᱱᱟ ᱾
ᱮᱠᱵᱟᱨᱮ ᱱᱚᱛᱮ ᱦᱚᱸ ᱚᱝᱠᱟ ᱜᱮ ᱯᱩᱨᱟᱹ ᱫᱚᱢᱮ ᱩᱫᱽᱜᱟᱹᱨ ᱜᱮ ᱵᱩᱡᱷᱟᱹᱜ ᱠᱟᱱᱟ,
ᱚᱸ ᱡᱮ ᱠᱟᱹᱴᱤᱡ ᱮᱢ ᱠᱟᱹᱢᱤᱭᱟ ᱚᱱᱟ ᱦᱚᱸ ᱵᱟᱝ ᱜᱟᱱᱚᱜ ᱠᱟᱱᱟ ᱾
ᱚᱸ ᱦᱩᱸᱜ
ᱱᱤᱭᱟᱹ ᱚᱭᱮᱫᱟᱨ ᱠᱚ ᱯᱟᱞᱴᱟᱣ ᱵᱟᱭ ᱢᱮᱱ ᱫᱟ, ᱫᱟᱜ ᱠᱚᱨᱮᱱᱟᱜ ᱠᱷᱚᱵᱚᱨ ᱠᱚ ᱵᱟᱹᱱᱩᱜ ᱠᱟᱫᱟ?
ᱟᱞᱮ ᱥᱮᱱ ᱫᱚ ᱢᱟᱱᱮ ᱠᱟᱹᱴᱤᱡ ᱠᱟᱹᱴᱤᱡ ᱮ ᱢᱟᱱᱮ ᱯᱟᱞᱴᱟᱣ ᱠᱟᱜ ᱜᱮᱭᱟ ᱱᱟᱦᱟᱜ ᱡᱟᱹᱥᱛᱤ ᱫᱚ ᱵᱟᱭ ᱥᱤᱛᱩᱝ ᱫᱟ᱾ ᱥᱚᱢᱵᱷᱚᱵᱚᱛᱚ ᱛᱟᱨᱟᱥᱤᱧ ᱼ ᱮ ᱚᱱᱠᱟ ᱢᱟᱱᱮ ᱫᱟᱜ ᱫᱟᱲᱮᱭᱟᱜᱼᱟ ᱛᱟᱨᱟᱥᱤᱧ ᱯᱟᱞᱮᱫ ᱾
ᱚᱸ ᱾ ᱚᱱᱟ ᱜᱮ ᱧᱮᱞᱦᱳᱭᱳᱜ ᱠᱟᱱᱟ ᱤᱛᱟᱹ ᱠᱚᱦᱚᱸ ᱜᱤᱹᱰᱤ ᱵᱟᱝ ᱜᱟᱱᱚᱜ ᱠᱟᱱᱟ ᱚᱱᱟ ᱦᱚᱛᱮᱡ ᱛᱮ ᱾
ᱦᱩᱸ ᱾
ᱟᱨ ᱱᱤᱛᱚᱜ ᱜᱤᱰᱤ ᱞᱮᱠᱷᱟᱱ ᱫᱚ ᱚᱱᱟ ᱤᱛᱟᱹ ᱵᱷᱟᱯᱟᱜᱼᱟ ᱵᱟᱹᱲᱛᱤ ᱱᱤᱝᱠᱟ ᱡᱟᱦᱟ ᱞᱮᱠᱟᱭ ᱫᱟᱜ ᱮᱫᱟ ᱾ ᱟᱨ ᱚᱱᱟ ᱥᱟᱶᱛᱮ ᱡᱩᱫᱤ ᱱᱚᱝᱠᱟᱜᱼᱟ ᱮᱰᱮ ᱠᱷᱟᱱ ᱫᱚ ᱠᱟᱹᱴᱤᱡ ᱮᱴᱟᱜ ᱞᱮᱠᱟ ᱱᱤᱛᱚᱜ ᱫᱚ ᱟ ᱯᱩᱨᱟᱹ ᱨᱮᱜᱮ ᱛᱚ ᱯᱩᱨᱟᱹ ᱵᱷᱟᱯᱟᱣ ᱜᱚᱫᱚᱜ-ᱟ ᱾
ᱦᱮᱸ ᱵᱷᱟᱯᱟᱣ ᱞᱮᱱᱠᱷᱟᱱ ᱛᱚ ᱡᱟᱦᱟᱸ ᱵᱟᱝ ᱦᱩᱭᱩᱜᱼᱟ ᱾
ᱦᱩᱸ ᱚᱱᱟ ᱜᱮ ᱧᱮᱞᱚᱜ ᱧᱮᱞ ᱦᱩᱭᱩᱜ ᱠᱟᱱᱟ ᱛᱤᱱᱟᱹᱜ ᱫᱮᱨᱤᱜᱼᱟ ᱦᱟᱸᱜ ᱾ ᱜᱤᱰᱤ ᱦᱚᱸ ᱵᱟᱝ ᱜᱟᱱᱚᱜ ᱠᱟᱱᱟ, ᱱᱚᱣᱟ ᱠᱚ ᱜᱩᱨᱤᱡ ᱠᱚᱫᱚ ᱡᱚᱛᱚ ᱜᱮ ᱟᱬᱜᱳ ᱦᱩᱭ ᱟᱠᱟᱱᱟ ᱾
ᱦᱮᱸ ᱟᱞᱮᱥᱮᱱ ᱦᱚᱸ ᱚᱱᱠᱟᱜᱮ ᱾ ᱱᱚᱝᱠᱟ ᱜᱮ ᱟᱯᱮ ᱚᱠᱟ ᱞᱮᱠᱟ ᱚᱱᱛᱮ ᱨᱮᱯᱮ ᱜᱤᱲᱤ ᱵᱟᱲᱟ ᱟᱠᱟᱫᱟ ᱜᱩᱨᱤᱡ ᱠᱚ ᱤᱱᱟᱹ ᱠᱚᱛᱮᱫ ᱜᱮ ᱾ ᱠᱟᱹᱴᱤᱡ ᱪᱟᱞᱟᱝ ᱥᱤ ᱵᱟᱲᱟ ᱦᱩᱭ ᱠᱟᱱᱟ, ᱯᱩᱭᱞᱩ ᱱᱟᱦ ᱱᱟᱦᱮᱞ ᱛᱮᱜᱮᱞᱮ ᱥᱤ ᱠᱟᱜᱼᱟ ᱛᱚ ᱟᱞᱮ ᱦᱚᱸᱦᱟᱸᱜ ᱾
ᱟᱪᱪᱷᱟ ᱟᱪᱪᱷᱟ ᱾
ᱟᱯᱮ ᱥᱤ ᱵᱟᱲᱟ ᱪᱮᱫ ᱛᱮᱯᱮ ᱥᱤ ᱮᱫᱟ ᱱᱟᱦᱮᱞ ᱛᱮ ᱥᱮ ᱯᱟᱴᱴᱤᱞᱟᱨ ᱚᱱᱟ ᱴᱨᱟᱠᱴᱚᱨ ᱛᱮ?
ᱱᱟᱦᱮᱞ ᱛᱮᱫᱚ ᱱᱮᱛᱟᱨ ᱫᱚ ᱩᱱᱟᱹᱜ ᱴᱟᱜ ᱫᱚ ᱵᱟᱝᱠᱚ ᱥᱤᱭᱟ ᱱᱮᱛᱟᱨ ᱚᱱᱟ ᱡᱟᱦᱟᱸ ᱞᱩᱴᱟᱨ ᱩᱰᱩᱝ ᱠᱟᱱᱟ ᱚᱱᱟ ᱛᱮᱜᱮ ᱢᱤᱫ ᱪᱟᱥ ᱠᱟᱛᱮᱫ ᱯᱩᱭᱞᱩ ᱠᱚ ᱮᱢᱟᱜ ᱠᱟᱱᱟ ᱛᱟᱯᱚᱨᱮ ᱫᱟᱜ ᱞᱮᱠᱷᱟᱱ ᱜᱮ ᱚᱱᱟ ᱫᱚ ᱡᱟᱹᱯᱩᱫ ᱚᱠᱛᱚ ᱚᱱᱟ ᱢᱤᱫ ᱫᱷᱟᱣᱮᱢ ᱥᱤᱭᱟᱜ ᱠᱷᱟᱱᱜᱮ ᱞᱚᱥᱚᱫ ᱜᱚᱫᱚᱜᱼᱟ ᱾
ᱚᱸ ᱾
ᱟᱞᱮ ᱥᱮᱫ ᱫᱚ ᱱᱟᱦᱮᱞ ᱛᱮᱜᱮ ᱯᱩᱭᱞᱩ ᱫᱚ ᱱᱟᱜ ᱚᱱᱮ ᱤᱡᱟᱹ ᱯᱟᱲᱟᱜ ᱦᱩᱭᱩᱜ ᱠᱟᱱᱟ ᱯᱩᱭᱞᱩ ᱾
ᱚᱸᱻ ᱾
ᱚᱱᱟ ᱪᱷᱚ ᱚᱱᱟᱛᱮ ᱤᱱᱟᱹᱠᱷᱟᱱ ᱪᱤᱠᱟᱹᱜᱼᱟ ᱵᱷᱟᱜᱮ ᱧᱚᱜ ᱠᱟᱹᱴᱤᱡ ᱞᱚᱥᱚᱫᱚᱜᱼᱟ ᱾
ᱦᱳᱭ ᱦᱳᱭ ᱦᱳᱭ ᱾ ᱚᱱᱟ ᱜᱮ ᱢᱤᱫ ᱤᱭᱟᱹ ᱫᱚ ᱵᱷᱟᱜᱮᱭᱟ ᱟᱫᱚ ᱱᱚᱜᱼᱚᱱ ᱛᱮᱱᱟᱜ ᱦᱟᱥᱟ ᱢᱟ ᱠᱮᱴᱮᱡ ᱜᱮᱭᱟ ᱚᱱᱟ ᱦᱚᱛᱮᱫ ᱛᱮ ᱡᱚᱛᱚ ᱞᱩ ᱞᱩᱴᱟᱨ ᱛᱮᱠᱚ ᱥᱤ ᱚᱪᱚ ᱠᱟᱜᱼᱟ ᱞᱟᱦᱟᱨᱮ ᱾
ᱦᱟᱸ ᱫᱚ ᱵᱟᱞᱤ ᱜᱮ ᱴᱟᱭᱤᱯ ᱦᱟᱥᱟ ᱥᱮ ᱢᱟᱱᱮ ᱟᱹᱰᱤ ᱪᱚᱨᱚᱠ ᱟᱸ
ᱠᱮᱴᱮᱡ ᱠᱚᱜ-ᱟ ᱫᱚᱢᱮ ᱪᱤᱠᱟᱹ ᱠᱟᱛᱮᱢ ᱥᱤᱭᱟ ᱾
ᱦᱮᱸ ᱚᱱᱟ ᱢᱟ ᱠᱟᱛᱷᱟ ᱜᱮ ᱠᱟᱱᱟ ᱵᱟᱝ ᱟᱫᱚ ᱠᱟᱹᱴᱤᱡ ᱪᱮᱞᱟᱝ ᱥᱤᱛᱩᱝ ᱫᱚ ᱚᱱᱠᱟ ᱵᱟᱭ ᱥᱤᱛᱩᱝ ᱧᱚᱜ ᱟᱠᱟᱜᱼᱟ ᱥᱮ ᱛᱮᱦᱮᱱ ᱫᱚ ᱴᱷᱤᱠ ᱜᱮ ᱵᱩᱡᱷᱟᱹᱜ ᱠᱟᱱᱟ ᱟᱫᱚ ᱾
ᱚ ᱟᱨ ᱱᱚᱛᱮ ᱦᱚᱸ ᱚᱱᱠᱟ ᱜᱮ ᱥᱤᱛᱩᱝ ᱫᱚ ᱵᱟᱭ ᱥᱤᱛᱩᱝ ᱟᱠᱟᱫ ᱨᱮᱦᱚᱸ ᱠᱟᱹᱴᱤᱡ ᱤᱭᱟᱹ ᱧᱚᱜ ᱫᱚᱢᱮ ᱵᱩᱡᱷᱟᱹᱜ ᱠᱟᱱᱟ᱾ ᱩᱫᱽᱜᱟᱹᱨ ᱜᱮ ᱵᱩᱡᱷᱟᱹᱜ ᱠᱟᱱᱟ ᱞᱚᱞᱚ ᱧᱚᱜ ᱟᱨᱠᱤ᱾ ᱪᱷᱟᱫᱽ ᱠᱚᱨᱮᱱᱟᱜ ᱡᱮᱢᱚᱱ ᱪᱮᱛᱟᱱ ᱯᱷᱞᱳᱨ ᱨᱮ ᱡᱩᱫᱤᱢ ᱛᱟᱦᱮᱸᱱᱟ, ᱮᱸᱰᱮᱠᱷᱟᱱ ᱫᱚ ᱪᱮᱫ ᱞᱮᱠᱟ ᱵᱩᱡᱷᱟᱹᱜ ᱜᱮᱭᱟ ᱡᱩᱫᱤ ᱯᱷᱮᱱ ᱠᱚ ᱵᱟᱝ ᱪᱟᱞᱟᱜᱼᱟ ᱪᱮᱫᱠᱟ ᱵᱷᱟᱯᱟᱣ ᱮᱱᱟ ᱥᱤᱛᱩᱝ ᱫᱚ ᱩᱱᱟᱹᱜ ᱴᱟᱜ ᱵᱟᱹᱱᱩᱜ ᱨᱮᱦᱚᱸ ᱚᱱᱠᱟ ᱵᱷᱟᱯᱟᱣ ᱥᱟᱹᱦᱤᱡ ᱫᱚᱢᱮ ᱵᱩᱡᱷᱟᱹᱜᱼᱟ᱾
ᱦᱩᱸ ᱚᱞ ᱯᱟᱲᱦᱟᱣ ᱠᱚ ᱪᱟᱞᱟᱜ ᱠᱟᱱ ᱜᱮᱭᱟ ᱥᱮ ᱚᱠᱟ ᱞᱮᱠᱟ?
ᱦᱳᱭ ᱪᱟᱞᱟ ᱠᱟᱱ ᱜᱮᱭᱟ ᱾ ᱟᱢᱟᱜ?
ᱚᱠᱟ ᱟᱵᱚ ᱟᱵᱚ ᱵᱷᱟᱥᱟᱛᱮ ᱟᱵᱚᱣᱟᱜ ᱟᱲᱟᱝ ᱛᱮ ᱥᱮ ᱚᱠᱟ ᱟᱲᱟᱝ ᱛᱮ?
ᱦᱳᱭ ᱟᱵᱚᱣᱟᱜ ᱟᱲᱟᱝ ᱛᱮᱜᱮ ᱾
ᱟᱹᱰᱤ ᱱᱟᱯᱟᱭ ᱜᱮ ᱛᱟᱦᱚᱞᱮ ᱛᱚ ᱾
ᱦᱳᱭ ᱦᱳᱭ ᱾ ᱧᱮᱞ ᱦᱳᱭᱳᱜ ᱠᱟᱱᱟ ᱦᱟᱸᱜ ᱛᱤᱱᱟᱹᱜ ᱦᱟᱹᱵᱤᱡ ᱪᱮᱫ ᱪᱤᱠᱟᱹ ᱠᱟᱱᱟ ᱾
ᱦᱩ
ᱱᱤᱛᱚᱜ ᱡᱟᱦᱟᱸ ᱞᱮᱠᱟ ᱧᱮᱞᱚᱜ ᱠᱟᱱᱟ ᱱᱤᱛᱚᱜ, ᱟᱢ ᱦᱚᱸ ᱟᱵᱚᱣᱟᱜ ᱛᱮᱜᱮ?
ᱦᱮᱸ ᱤᱧᱦᱚᱸ ᱟᱵᱚᱣᱟᱜ ᱛᱮᱜᱤᱧ ᱯᱟᱲᱦᱟᱜ ᱠᱟᱱᱟ ᱛᱚ ᱾
ᱱᱟᱯᱟᱭ ᱡᱤᱱᱤᱥ
ᱱᱤᱛᱚᱜ ᱡᱟᱦᱟᱸ ᱞᱮᱠᱟ ᱧᱮᱞᱚᱜ ᱠᱟᱱᱟ ᱟᱹᱰᱤ ᱟᱞᱟᱫᱟ ᱜᱮ ᱛᱚ ᱤᱥᱠᱩᱞ ᱠᱚᱨᱮᱫ ᱚᱱᱟ ᱜᱚᱝᱠᱮ ᱠᱚ ᱵᱟᱹᱱᱩᱜ ᱠᱟᱫ ᱠᱚᱣᱟ ᱾ ᱚᱸᱰᱮ ᱱᱤᱝᱠᱟᱹ ᱵᱷᱟᱵᱛᱮ ᱚᱞᱚᱜ ᱯᱟᱲᱦᱟᱜ ᱪᱟᱞᱟᱜ ᱠᱟᱱᱟ ᱠᱟᱱᱟ ᱟᱨᱚ ᱱᱤᱛᱚᱜ ᱦᱳᱥᱴᱮᱞ ᱵᱚᱱᱫᱚ ᱟᱠᱟᱱᱟ᱾ ᱮᱰᱮᱠᱷᱟᱱ ᱠᱟᱹᱴᱤᱡ ᱟᱱᱟᱴ ᱫᱚ ᱦᱩᱭ ᱜᱚᱫᱚᱜ ᱠᱟᱱ ᱜᱮᱭᱟ ᱵᱷᱟᱜᱤ ᱞᱮᱠᱟᱜᱮ, ᱵᱟᱝᱠᱚ ᱵᱟᱝ ᱠᱚ ᱥᱮᱱᱚᱜ ᱠᱟᱱᱟ ᱵᱟᱝᱠᱚ ᱦᱚᱨᱛᱤᱜ ᱠᱟᱱᱟ᱾
ᱦᱩ ᱟᱥᱚᱞᱮ ᱦᱟᱱᱟ ᱜᱚᱝᱠᱮ ᱵᱟᱹᱱᱩᱜ ᱠᱚᱣᱟ ᱛᱚ ᱚᱱᱟ ᱠᱷᱟᱹᱛᱤᱨ ᱢᱟᱱᱮ ᱠᱚ ᱞᱟᱹᱭᱟ ᱜᱚᱝᱠᱮ ᱫᱚ ᱵᱟᱹᱱᱩᱜ ᱠᱚᱣᱟ ᱚᱠᱟ ᱞᱮᱠᱟ ᱠᱚ ᱯᱟᱲᱦᱟᱣ ᱞᱮᱭᱟ?
ᱦᱮ ᱟᱨ ᱱᱚᱝᱠᱟ ᱛᱚ ᱵᱟᱝ ᱠᱟᱱᱟ
ᱦᱮ
ᱚᱠᱚᱭᱮ ᱯᱟᱲᱦᱟᱣ ᱢᱮᱭᱟ? ᱯᱟᱲᱦᱟᱣ ᱦᱚᱲ ᱜᱮ ᱡᱩᱫᱤ ᱵᱟᱭ ᱛᱟᱦᱮᱱᱟ᱾ ᱛᱟᱦᱚᱞᱮ ᱚᱠᱚᱭ ᱯᱟᱲᱦᱟᱣ ᱢᱮᱭᱟ ᱟᱨ ᱪᱤᱠᱟ. ᱠᱟᱛᱮᱢ ᱯᱟᱲᱦᱟᱜᱼᱟ ᱟᱨ ᱚᱱᱟ ᱨᱮᱱᱟᱜ ᱦᱟᱯᱮᱱ ᱜᱮ ᱪᱮᱫ ᱦᱩᱭᱩᱜᱼᱟ?
ᱦᱮᱸ ᱢᱟᱱᱮ ᱥᱟᱵᱡᱮᱠᱴ ᱯᱨᱚᱛᱤ ᱢᱟᱥᱴᱟᱨ ᱫᱚ ᱵᱟᱹᱱᱩᱜ ᱠᱚᱣᱟ ᱥᱩᱫᱩ ᱚᱱᱠᱟ ᱞᱮᱠᱟ ᱢᱤᱫᱴᱟᱝ ᱵᱟᱨᱭᱟ ᱢᱟᱥᱴᱟᱨ ᱜᱚᱝᱠᱮ ᱠᱚ ᱢᱮᱱᱟᱜ ᱠᱚᱣᱟ ᱩᱱᱠᱩ ᱫᱚ ᱚᱠᱟ ᱥᱟᱵᱡᱮᱠᱴ ᱮᱢ ᱠᱩᱥᱤᱭᱟᱜᱼᱟ ᱱᱟᱜ ᱚᱱᱟ ᱥᱟᱵᱽᱡᱮᱠᱴ ᱛᱮᱫᱚ ᱩᱱᱠᱩ ᱫᱚ ᱵᱟᱠᱚ ᱯᱟᱲᱦᱟᱣᱟ ᱱᱟᱜ᱾
ᱦᱮᱸ ᱚᱱᱟ ᱫᱚ ᱟᱡ ᱡᱟᱦᱟᱸᱟᱭ ᱵᱟᱰᱟᱭᱟ ᱟᱡ ᱡᱟᱦᱟᱸᱴᱟᱜ ᱮ ᱵᱟᱰᱟᱭᱟ ᱚᱱᱟ ᱞᱮᱠᱟᱜᱮ᱾ ᱩᱱᱤ ᱛᱚ ᱚᱱᱠᱟᱱᱤᱡ ᱫᱚ ᱵᱟᱭ ᱦᱮᱡ ᱟᱠᱟᱱᱟ ᱦᱮᱸ ᱡᱮ ᱱᱚᱣᱟ ᱨᱤᱱᱤᱡ ᱠᱟᱱ ᱜᱮᱭᱟᱭ᱾ ᱩᱱᱤ ᱡᱟᱦᱟᱸ ᱞᱮᱠᱟ ᱫᱟᱲᱮᱭᱟᱜ ᱟᱭ ᱩᱱᱤ ᱚᱱᱟ ᱠᱚᱭ ᱦᱟᱛᱟᱣᱟ ᱧᱮᱞ ᱠᱟᱛᱮᱫ᱾
ᱦᱩᱸ
ᱱᱩᱠᱩ ᱫᱚ ᱟᱨᱠᱤᱚ ᱦᱚᱦᱚ ᱟᱹᱜᱩ ᱞᱮᱠᱟ ᱛᱚ ᱾ ᱦᱚᱦᱚ ᱟᱜᱩ ᱞᱮᱠᱟ ᱦᱮᱸ ᱦᱮᱸ ᱱᱤᱛᱳᱜ ᱠᱟᱹᱢᱤ ᱯᱟᱨᱚᱢᱚᱜ ᱢᱟ ᱪᱮᱫᱞᱮ ᱪᱠᱟᱛᱮ ᱠᱟᱹᱢᱤ ᱯᱟᱨᱚᱢ ᱦᱩᱭᱩᱜᱼᱟ ᱚᱱᱟ ᱥᱤᱪᱩᱭᱮᱥᱚᱱ ᱨᱮ ᱢᱮᱱᱟᱜ ᱟᱠᱟᱫᱟ᱾
ᱱᱤᱛᱚᱜ ᱦᱚᱸ ᱛᱟᱨᱯᱚᱨᱮ ᱛᱚ ᱱᱤᱭᱟᱹ ᱯᱚᱨᱮ ᱦᱟᱯᱮᱱ ᱫᱤᱱ ᱨᱮ ᱧᱮᱞᱚᱜ ᱠᱟᱱᱟ ᱵᱟᱹᱭ ᱵᱟᱹᱭ ᱛᱮ ᱜᱚᱢᱠᱮ ᱠᱚ ᱟᱨᱦᱚᱸ ᱠᱚ ᱠᱚᱨᱟᱣ ᱫᱟᱲᱮᱭᱟᱠᱚᱣᱟ ᱧᱮᱞᱚᱜ ᱠᱟᱱᱟ ᱛᱚ ᱱᱤᱭᱟᱹ ᱥᱟᱱᱛᱟᱲ ᱢᱤᱰᱤᱭᱟᱢ ᱨᱮᱱᱟᱜ
ᱦᱳᱭ ᱵᱟᱝ ᱠᱚᱨᱟᱣ ᱠᱟᱛᱮ ᱨᱮᱦᱚ ᱛᱚ ᱵᱟᱝ ᱜᱟᱱᱚᱜ ᱠᱟᱱᱟ ᱟᱵᱚ ᱵᱟᱝ ᱦᱩᱭᱩᱜ ᱨᱮᱦᱚᱸ ᱟᱵᱚ ᱵᱚᱱ ᱦᱳᱭ ᱦᱚᱪᱚᱭᱟ᱾
ᱩᱸᱻ ᱤᱧᱢᱟ ᱜᱤᱫᱽᱨᱟᱹ ᱩᱢᱮᱨ ᱠᱷᱚᱱ ᱜᱮᱛᱩᱤᱧ ᱚᱞᱪᱤᱠᱤ ᱢᱟᱧ ᱯᱟᱲᱦᱟᱣ ᱦᱤᱡᱩᱜ ᱠᱟᱱᱟ ᱛᱚ,
ᱦᱩᱸ᱾
ᱟᱫᱚ
ᱮᱠᱟᱞ ᱫᱚ ᱚᱣᱟᱱ ᱴᱩ ᱠᱷᱚᱱᱟᱜ?
ᱚᱣᱟᱱ ᱴᱩ ᱠᱷᱚᱱ ᱫᱚ ᱵᱟᱝᱟ ᱢᱟᱱᱮ ᱚᱣᱟᱱ ᱠᱷᱚᱱ ᱯᱷᱳᱨ ᱫᱷᱟᱨᱤᱡ ᱫᱚ ᱱᱟᱦᱟᱸᱜ ᱢᱟᱱᱮ ᱤᱧ ᱫᱚ ᱵᱟᱝᱞᱟ ᱛᱤᱧ ᱯᱟᱲᱦᱟᱜ ᱠᱟᱱ ᱛᱟᱦᱮᱸᱫ᱾ ᱟᱫᱚ ᱚᱸᱰᱮ ᱧᱮᱞ ᱦᱩᱭ ᱮᱱᱟ ᱵᱟᱝᱞᱟ ᱛᱮ ᱛᱮᱢᱚᱱ ᱵᱟᱹᱧ ᱫᱟᱲᱮᱭᱟᱫᱟ,
ᱚᱻ
ᱮᱠᱫᱚᱢ ᱵᱟᱹᱧ ᱫᱟᱲᱮᱭᱟᱫᱟ ᱵᱟᱝᱞᱟᱛᱮ ᱡᱟᱦᱟᱸ ᱯᱷᱟᱫ ᱨᱮ ᱦᱮᱡ ᱮᱠᱫᱚᱢ ᱵᱟᱹᱧ ᱫᱟᱲᱮᱭᱟᱫᱟ᱾ ᱟᱫᱚ ᱚᱲᱟᱜ ᱦᱚᱲ ᱵᱟᱵᱟ ᱛᱟᱠᱚ ᱠᱚ ᱵᱟᱵᱟᱭ ᱞᱟᱹᱭ ᱠᱮᱫᱟ ᱡᱮ ᱚᱞᱪᱤᱠᱤ ᱛᱮ ᱯᱟᱲᱦᱟᱜ ᱢᱮ ᱚᱞᱪᱤᱠᱤ ᱫᱚ ᱱᱤᱡᱮᱨ ᱵᱷᱟ ᱥᱟ ᱠᱟᱱᱟ ᱱᱤᱡᱮ ᱡᱷᱚᱛᱚ ᱠᱤᱪᱷᱩ ᱚᱠᱟ ᱞᱮᱠᱟᱢ ᱨᱚᱲᱟ ᱚᱱᱠᱟ ᱜᱮᱢ ᱯᱟᱲᱦᱟᱣ ᱤᱫᱤᱜᱼᱟ᱾ ᱚᱱᱟᱨᱮ ᱠᱳᱱᱳ ᱮᱸᱴᱠᱮᱴᱚᱬᱮ ᱵᱟᱝ ᱵᱟᱹᱪᱩᱜᱼᱟ,
ᱦᱩᱸᱻ
ᱟᱫᱚ ᱯᱷᱟᱭᱤᱵ ᱠᱷᱚᱱᱟᱜ ᱤᱧ ᱵᱷᱚᱨᱛᱤᱭᱮᱱᱟ ᱯᱩᱨᱟᱹ ᱦᱚᱸᱜᱚᱭ ᱮᱭᱤᱪ ᱮᱥ ᱠᱚ ᱮᱢ ᱠᱟᱛᱮᱫ ᱠᱚᱞᱮᱡᱽ ᱦᱚᱸᱜᱼᱚᱭ ᱛᱚ ᱛᱷᱟᱨ ᱤᱭᱟᱨ ᱦᱩᱭᱮᱱ ᱛᱤᱧᱟᱹ ᱦᱟᱜ,
ᱩᱸᱻ
ᱟᱫᱚ ᱮᱢᱚᱜ ᱠᱟ ᱯᱩᱨᱤ ᱮᱠᱡᱟᱢ ᱠᱚ ᱢᱮᱱᱟᱜ ᱟᱠᱟᱫ ᱱᱤᱭᱟᱹ ᱠᱤᱪᱷᱩ ᱫᱤᱱ ᱠᱚᱨᱮ ᱠᱷᱟᱱᱜ ᱜᱮ ᱱᱟᱸᱜ
ᱚᱸᱻ
ᱢᱤᱰᱤᱭᱟᱢ ᱛᱮᱜᱮ ᱟᱫᱚ ᱱᱤᱛᱚᱜ ᱴᱷᱤᱠ ᱴᱷᱟᱠ ᱜᱮ ᱯᱩᱨᱟᱹ ᱯᱟᱲᱦᱟᱣ ᱠᱚᱫᱚ ᱦᱩᱭᱩᱜ ᱠᱟᱱᱟ᱾
ᱚᱸᱻ
ᱢᱟᱱᱮ ᱚᱞᱵᱚᱛ ᱢᱟᱱᱮ ᱥᱚᱞᱦᱮ ᱛᱮᱜᱮ ᱢᱟᱱᱮ ᱡᱟᱹᱥᱛᱤ ᱜᱟᱹᱦᱤᱨ ᱵᱟᱧ ᱪᱤᱱᱛᱟᱹᱜᱼᱟ ᱟᱹᱰᱤ ᱞᱚᱜᱚᱱ ᱠᱚᱨᱱᱚ ᱢᱚᱛᱚᱷ ᱠᱤ ᱪᱷᱩ ᱜᱮᱢ ᱵᱩᱡᱟᱹᱣ ᱫᱟᱲᱮᱭᱟᱜᱼᱟ,
ᱦᱮᱸ ᱟᱫᱚ ᱟᱵᱚᱣᱟᱜ ᱨᱚᱲ ᱛᱮ ᱠᱟᱱᱟ ᱛᱚ, ᱚᱱᱟᱛᱮ ᱩᱱᱟᱹᱜ ᱮᱴ ᱠᱮᱴᱚᱬᱮ ᱫᱚ ᱵᱟᱝ ᱵᱩᱡᱷᱟᱹᱜᱼᱟ ᱡᱟᱦᱟᱸ ᱛᱮᱢ ᱨᱚᱲ ᱠᱟᱱᱟ ᱤᱱᱟᱹ ᱛᱮᱜᱮᱢ ᱯᱟᱲᱦᱟᱜ ᱠᱟᱱᱟ ᱛᱟᱦᱮᱸ ᱱᱚᱣᱟ ᱫᱚ ᱩᱱᱟᱹᱜ ᱴᱟ ᱟᱱᱟᱴ ᱜᱮ ᱵᱟᱝ ᱦᱩᱭᱩᱜᱼᱟ, ᱟᱨ ᱪᱤᱠᱟᱹᱜ ᱠᱟᱱᱟ ᱡᱚᱠᱷᱚᱱ ᱜᱮ ᱟᱢ ᱮᱴᱟᱜ ᱯᱟᱹᱨᱥᱤ ᱛᱮᱢ ᱥᱮᱱᱚᱜᱼᱟ ᱥᱮᱢ ᱯᱟᱲᱦᱟᱜᱼᱟ ᱩᱱᱫᱚ ᱚᱱᱟ ᱟᱢ ᱵᱟᱰᱟᱭ ᱞᱟᱜᱟᱣ ᱢᱮᱭᱟ ᱛᱚᱵᱮ ᱟᱹᱱᱤᱡ ᱜᱮ ᱡᱟᱦᱟᱸ ᱠᱚ ᱞᱟᱹᱭ ᱦᱚᱪᱚᱭ ᱫᱟ ᱯᱟᱲᱦᱟᱣ ᱚᱠᱛᱚ ᱚᱱᱟ ᱟᱢᱮᱢ ᱵᱩᱡᱷᱟᱹᱣ ᱫᱟᱲᱮᱭᱟᱜᱼᱟ᱾ ᱮᱱᱠᱷᱟᱱ ᱡᱩᱚᱫᱤ ᱚᱱᱟ ᱟᱢᱟᱜ ᱵᱟᱰᱟᱭ ᱜᱮ ᱡᱩᱚᱫᱤ ᱵᱟᱝ ᱛᱟᱦᱮᱱ ᱛᱟᱢᱟ ᱛᱟᱦᱚᱞᱮ ᱟᱢ ᱯᱟᱲᱦᱟᱣ ᱨᱮ ᱪᱤᱠᱠᱟᱛᱮᱢ ᱵᱩᱡᱷᱟᱹᱣ ᱫᱟᱲᱮᱭᱟᱜᱼᱟ ᱡᱮ ᱱᱚᱣᱟ ᱫᱚ ᱱᱚᱣᱟᱭ ᱢᱮᱱ ᱦᱚᱪᱚᱭ ᱫᱟ ᱥᱮ ᱱᱚᱣᱟ ᱫᱚ ᱚᱱᱟᱭ ᱢᱮᱱ ᱦᱚᱪᱚᱭ ᱫᱟ᱾ ᱟᱨ ᱱᱚᱣᱟ ᱛᱮᱠᱷᱟᱱ ᱪᱤᱠᱟᱹᱜ ᱠᱟᱱᱟ ᱟᱵᱚ ᱡᱚᱠᱷᱚᱱ ᱜᱮᱵᱚᱱ ᱯᱟᱲᱦᱟᱜᱼᱟ, ᱟᱵᱚ ᱢᱤᱫᱴᱟᱝ ᱵᱷᱟᱜᱮ ᱦᱳᱭᱳᱜᱼᱟ ᱡᱟᱦᱟᱸ ᱫᱚ ᱟᱢ ᱡᱟᱦᱟᱸᱛᱮᱢ ᱨᱚᱲ ᱠᱟᱱᱟ ᱚᱱᱟ ᱛᱮᱜᱮᱢ ᱵᱩᱡᱷᱟᱹᱣ ᱫᱟᱲᱮᱭᱟᱜᱼᱟ, ᱟᱢ ᱟᱢ ᱞᱮᱠᱟ ᱞᱮᱠᱟᱛᱮᱢ ᱵᱩᱡᱷᱟᱹᱣ ᱫᱟᱲᱮᱭᱟᱜᱼᱟ ᱟᱢ ᱞᱮᱠᱟ ᱞᱮᱠᱟᱛᱮᱢ ᱫᱤᱥᱟᱹ ᱫᱚᱦᱚ ᱫᱟᱲᱮᱭᱟᱜᱼᱟ ᱟᱢ ᱞᱮᱠᱟᱢ ᱯᱟᱲᱦᱟᱣ ᱫᱟᱲᱮᱭᱟᱜᱼᱟ, ᱚᱱᱟ ᱤᱫᱤ ᱠᱟᱛᱮᱜ ᱟᱢ ᱞᱮᱠᱟ ᱠᱟᱛᱮᱢ ᱵᱮᱱᱟᱣ ᱫᱟᱲᱮᱭᱟᱜ ᱟᱢ ᱚᱞ ᱫᱟᱲᱮᱭᱟᱜ ᱟᱢ ᱟᱹᱰᱤ ᱞᱮᱠᱟᱱᱟᱜ ᱮᱢ ᱫᱟᱲᱮᱭᱟᱜᱼᱟ᱾
ᱦᱩᱸ᱾ ᱟᱨ ᱢᱤᱫ ᱫᱷᱟᱣ ᱵᱩᱡᱷᱟᱹᱣ ᱞᱮᱱᱠᱷᱟᱱ ᱚᱱᱟ ᱫᱚ ᱟᱫᱚ ᱵᱟᱝ ᱦᱤᱲᱤᱧᱚᱜᱼᱟ ᱛᱤᱥ ᱦᱚᱸ᱾
ᱦᱳᱭ ᱚᱱᱟ ᱫᱚ ᱵᱟᱝ ᱦᱤᱲᱤᱧᱚᱜᱼᱟ᱾ ᱦᱚᱸᱜᱼᱱᱟ ᱜᱮᱛᱚ ᱦᱩᱭᱩᱜ ᱠᱟᱱᱟ ᱠᱟᱹᱢᱤ ᱫᱚ᱾ ᱡᱟᱦᱟᱸ ᱵᱩᱡᱷᱟᱹᱣ ᱜᱮ ᱡᱟᱦᱟᱸ ᱵᱟᱢ ᱵᱩᱡᱷᱟᱹᱣ ᱫᱟᱲᱮᱭᱟᱫᱟ ᱛᱟᱦᱚᱞᱮ ᱚᱱᱟ ᱪᱮᱛᱟᱱ ᱨᱮᱫᱚ ᱟᱢᱟᱜ ᱠᱳᱱᱳ ᱪᱮᱫ ᱦᱚᱸ ᱚᱱᱠᱟᱱᱟᱜ ᱵᱟᱝ ᱛᱟᱦᱮᱸ ᱞᱮᱱᱟ ᱟᱢ ᱴᱷᱮᱱ᱾ ᱯᱟᱲᱦᱟᱣ ᱟᱨ ᱵᱟᱝ ᱯᱟᱲᱦᱟᱣ ᱢᱤᱫᱜᱮᱭᱟ ᱦᱩᱭ ᱱᱟ᱾
ᱦᱩᱸ᱾
ᱱᱚᱣᱟ ᱠᱷᱟᱱ ᱫᱚ ᱰᱷᱮᱨ ᱫᱤᱱ ᱟᱨᱠᱤ ᱛᱟᱦᱮᱸᱱᱟ,
ᱦᱩᱸ᱾
ᱵᱟᱠᱷᱟᱱ ᱛᱚ ᱥᱟᱨᱴᱤᱯᱷᱤᱠᱮᱴ ᱨᱮᱱᱟᱜ ᱦᱚᱸ ᱪᱮᱫ ᱦᱚᱸ ᱫᱟᱢ ᱵᱟᱹᱱᱩᱜ ᱠᱟᱫᱟ᱾
ᱟᱢ ᱛᱤᱱᱟᱹᱜ ᱮᱢ ᱵᱟᱰᱟᱭᱟ ᱵᱟᱢ ᱵᱟᱰᱟᱭᱟ ᱚᱱᱟ ᱪᱮᱛᱟᱱᱨᱮ ᱯᱷᱮᱰ ᱟᱭ᱾
ᱦᱩᱸᱢ
ᱵᱟᱝᱠᱷᱟᱱ ᱫᱚ ᱦᱩᱭᱱᱟ ᱥᱟᱨᱴᱤᱯᱷᱤᱠᱮᱴ ᱢᱮᱱᱟᱜᱼᱟ ᱟᱢ ᱵᱚᱞᱚᱭᱱᱟᱢ᱾ ᱚᱱᱟ ᱛᱟᱭᱚᱢ ᱵᱚᱞᱚ ᱠᱟᱛᱮᱫ ᱟᱢ ᱡᱩᱫᱤ ᱠᱟᱹᱢᱤ ᱜᱮ ᱡᱩᱫᱤ ᱵᱟᱢ ᱠᱟᱹᱢᱤ ᱫᱟᱲᱮᱭᱟᱜᱼᱟ ᱛᱟᱦᱚᱞᱮ ᱚᱱᱟ ᱫᱚ ᱵᱮᱠᱟᱨᱚᱜᱼᱟ ᱛᱚ?
ᱵᱮᱠᱟᱨᱚᱜᱼᱟ ᱵᱮᱠᱟᱨ ᱩᱛᱟᱹᱨᱚᱜᱼᱟ᱾
ᱦᱳᱭ ᱵᱮᱠᱟᱨ ᱩᱛᱟᱹᱨᱚᱜᱼᱟ ᱟᱢᱟᱜ ᱩᱱᱫᱤᱱ ᱚᱠᱛᱚ ᱥᱩᱫᱩ ᱜᱮ ᱯᱟᱨᱚᱢ ᱪᱟᱞᱟᱣ ᱠᱟᱱᱟ᱾ ᱪᱮᱫ ᱦᱚᱸ ᱵᱟᱝ ᱦᱩᱭᱱᱟ ᱚᱱᱟ ᱨᱮᱱᱟᱜ ᱠᱩᱲᱟᱹᱭ ᱵᱟᱢ ᱧᱟᱢ ᱫᱟᱲᱮᱭᱟᱜᱼᱟ᱾
ᱦᱩᱸ ᱛᱟᱦᱚᱞᱮ ᱠᱷᱟᱱ ᱱᱤᱛᱚᱜ ᱠᱚ ᱫᱚ ᱪᱮᱫ ᱠᱚᱢ ᱪᱤᱠᱟᱹ ᱵᱟᱲᱟᱭᱟ ᱱᱤᱛᱚᱜ ᱫᱚ ᱛᱟᱦᱚᱞᱮ?
ᱯᱟᱲᱦᱟᱣ ᱦᱩᱭᱩᱜ ᱠᱟᱱᱟ᱾
ᱢᱟᱱᱮ ᱜᱤᱫᱽᱨᱟᱹ ᱠᱚᱢ ᱯᱟᱲᱦᱟᱣ ᱠᱟᱫᱟ ᱥᱮ
ᱵᱟᱝ ᱤᱧᱤᱧ ᱯᱟᱲᱦᱟᱜ ᱠᱟᱱᱟ ᱤᱧᱤᱧ ᱯᱟᱲᱦᱟᱜ ᱠᱟᱱᱟ᱾
ᱚ ᱠᱚᱞᱮᱡᱽ ᱨᱮᱜᱮ ᱥᱮ?
ᱦᱳᱭ ᱦᱳᱭ ᱦᱳᱭ ᱦᱳᱭ
ᱦᱮᱸ ᱱᱟᱯᱟᱭ ᱜᱮ ᱛᱟᱦᱞᱮ᱾
ᱦᱮᱸ ᱫᱤᱭᱮ ᱱᱚᱣᱟ ᱛᱟᱭᱚᱢ ᱦᱟᱸᱜ ᱪᱮᱫ ᱠᱚᱢ ᱪᱤᱠᱟᱹ ᱵᱟᱲᱟᱭᱟ ᱪᱮ ᱮᱢ ᱩᱭᱦᱟᱹᱨ ᱫᱟ?
ᱱᱚᱣᱟ ᱛᱟᱭᱚᱢ ᱦᱟᱸᱯᱮ ᱠᱚᱞᱮᱡᱽ ᱧᱮᱞ ᱦᱩᱭ ᱞᱮᱱ ᱜᱮ ᱪᱮᱫ ᱪᱤᱠᱟᱹᱜ ᱠᱟᱱᱟ᱾ ᱟᱨᱦᱚᱸ ᱛᱚ ᱚᱱᱮ ᱮᱢ ᱮ ᱵᱤᱭᱮᱰ ᱠᱚ ᱢᱮᱱᱟᱜ ᱠᱟᱜ-ᱟ ᱚᱱᱛᱮᱼᱼ
ᱦᱚᱭ ᱦᱚᱭ᱾ ᱵᱤᱭᱮᱰ ᱨᱮᱱᱟᱜ ᱢᱟ ᱠᱷᱚᱵᱚᱨ ᱵᱷᱟᱜᱮ ᱞᱮᱠᱟ ᱵᱟᱝ ᱧᱟᱢᱚᱜ ᱠᱟᱱᱟ᱾
ᱦᱚᱸᱭ᱾ ᱞᱟᱹᱭᱮᱜ-ᱟ ᱠᱚ ᱛᱚ ᱡᱷᱟᱲᱜᱽᱨᱟᱢ ᱫᱚᱝ ᱡᱷᱟᱲᱜᱽᱨᱟᱢ ᱥᱮᱜ ᱨᱮᱜᱮ ᱯᱟᱞᱮᱫ ᱠᱚᱼᱼ ᱛᱮᱭᱟᱨ ᱞᱟᱹᱜᱤᱫ ᱱᱟᱸᱜ᱾
ᱦᱮᱸ ᱦᱮᱸ ᱚᱝᱠᱟ ᱟᱸᱡᱚᱢᱚᱜ ᱠᱟᱱᱟ ᱟᱨ ᱱᱚᱛᱮᱼᱼ ᱚᱱᱟ ᱤᱭᱟᱹ ᱨᱮᱠᱚ ᱧᱮᱞᱮᱜ ᱛᱮᱜ ᱪᱮᱫ ᱱᱚᱸᱰᱮ ᱢᱤᱫᱴᱟᱝᱼᱼ ᱤᱭᱟᱹ ᱢᱮᱱᱟᱜ ᱠᱟᱫᱟ ᱠᱚᱞᱮᱡᱽ ᱚᱱᱟ ᱠᱚᱞᱮᱡᱽ ᱨᱮ᱾
ᱚᱝ᱾ ᱛᱤᱭᱟᱨ ᱞᱮᱱᱠᱷᱟᱱ ᱱᱟᱯᱟᱭ ᱠᱚᱜ-ᱟ ᱚᱱᱟ ᱜᱮ᱾
ᱦᱩᱸ ᱦᱩᱸ᱾ ᱚᱠᱛᱚ ᱠᱚ ᱚᱠᱛᱚ ᱠᱚ ᱯᱟᱨᱚᱢ ᱥᱮᱱᱚᱜ ᱠᱟᱱᱟ ᱫᱤᱭᱮ ᱟᱨ ᱪᱮᱫ ᱦᱚᱸ ᱪᱮᱠᱟ ᱵᱟᱝ᱾ ᱜᱟᱱᱚᱜ-ᱟ᱾
ᱟᱫᱚ ᱵᱷᱤᱛᱟᱹᱨ ᱡᱩᱫᱤ ᱠᱚ ᱛᱮᱭᱟᱨᱟ ᱡᱟᱦᱟᱸᱭ ᱦᱤᱸᱛᱚᱜ ᱟᱨ ᱦᱚᱸ ᱠᱚ ᱩᱰᱩᱠᱚᱜ ᱠᱟᱱᱟ ᱢᱤᱫᱛᱮ ᱟᱫᱚ ᱠᱚ ᱵᱷᱩᱛᱛᱤᱼᱼ ᱵᱚ ᱮᱜ ᱢᱟᱱᱮ ᱮᱰᱢᱤᱥᱮᱱ ᱧᱟᱯᱟᱢᱚᱜ-ᱟ ᱟᱨᱦᱚᱸ ᱱᱟᱛᱮ ᱜᱚᱝᱠᱮ ᱠᱚ ᱟᱵᱚᱨᱮᱱ ᱵᱟᱠᱚᱼᱼ ᱦᱮᱡ ᱫᱟᱲᱮᱭᱟᱜ-ᱟ ᱚᱱᱠᱟ ᱛᱮᱢᱟ᱾
ᱦᱳᱭ᱾
ᱡᱟᱦᱟᱸᱭ ᱦᱤᱛᱚᱜ ᱩᱰᱩᱠ ᱪᱟᱞᱟᱣ ᱠᱟᱱᱟ ᱩᱱᱠᱩ ᱜᱤᱛᱚ ᱱᱟᱦᱟᱸᱜ ᱱᱤᱛᱚᱜ ᱢᱟ ᱜᱚᱝᱠᱮ ᱦᱤᱥᱟᱹᱵᱽ ᱛᱮ ᱢᱟ ᱱᱟᱦᱟᱸᱜ ᱠᱚ ᱦᱤᱡᱩᱜ-ᱟ ᱱᱟᱦᱟᱸᱜ᱾
ᱦᱚᱭ ᱦᱚᱭ᱾
ᱟᱵᱚ ᱫᱚ ᱱᱚᱣᱟ ᱫᱚ ᱯᱩᱭᱞᱩ ᱛᱚ ᱱᱟᱦᱟᱸᱜ ᱱᱚᱣᱟ ᱜᱮᱛᱚ᱾
ᱦᱚᱭ ᱱᱚᱣᱟ ᱜᱮ ᱯᱩᱭᱞᱩ᱾
ᱦᱚᱸ ᱦᱚᱭ ᱾
ᱦᱮᱸᱜ᱾ ᱧᱮᱞ ᱦᱩᱭᱩᱜ ᱠᱟᱱᱟ ᱪᱮᱫ ᱪᱤᱠᱟᱜ-ᱟ ᱚᱱᱠᱟ ᱞᱮᱠᱟ ᱟᱵᱚ ᱦᱚᱸᱼᱼ ᱮᱸ ᱡᱩᱢᱤᱫᱚᱜ ᱦᱩᱭᱩᱜ ᱛᱟᱵᱚᱱᱟ ᱠᱟᱹᱢᱤ ᱦᱩᱭᱩᱜ ᱛᱟᱵᱩᱱᱟ᱾
ᱡᱩᱢᱤᱫ ᱵᱮᱜᱚᱨ ᱠᱟᱢᱤ ᱫᱚ ᱪᱮᱫ ᱠᱟᱢᱤ ᱦᱚᱸ ᱵᱟᱝ ᱜᱟᱱᱚᱜ-ᱟ᱾
ᱵᱟᱝ ᱜᱟᱱᱚᱜ-ᱟ᱾ ᱵᱟᱝ ᱜᱟᱱᱚᱜ-ᱟ᱾ ᱟᱵᱚᱣᱟᱜᱼᱼ ᱦᱮᱸ ᱟᱵᱚᱣᱟᱜ ᱛᱤ ᱡᱮᱞᱮᱠᱟ᱾ ᱟᱵᱚᱣᱟᱜ ᱛᱤᱨᱮ ᱡᱮᱢᱚᱱ ᱡᱟᱦᱟᱸ ‌ᱞᱮᱠᱟ ᱢᱚᱬᱮ ᱜᱚᱴᱟᱝ ᱠᱟᱹᱴᱩᱵ ᱢᱮᱱᱟᱜ ᱟᱠᱟᱫᱟ ᱡᱚᱛᱼᱼ ᱛᱚᱱᱟᱜ ᱜᱮ ᱜᱚᱲᱚ ᱦᱟᱛᱟᱣ ᱦᱩᱭᱩᱜ-ᱟ᱾ ᱛᱚᱵᱮ ᱟᱹᱱᱤᱡ ᱜᱮᱢ ᱚᱱᱟ ᱛᱤᱛᱮᱢ ᱠᱟᱢᱤ ᱫᱟᱲᱮᱭᱟᱜ-ᱟ᱾
ᱦᱩᱸ᱾
ᱜᱚᱲᱚ ᱵᱟᱝ ᱠᱷᱟᱱ ᱢᱮᱜᱴᱟᱝ ᱠᱟᱹᱢᱤ, ᱦᱩᱭ ᱜᱮ ᱵᱟᱝ ᱦᱩᱭᱩᱜ-ᱟ᱾ ᱚᱱᱟ ᱟᱞᱟᱫᱟ ᱞᱮᱜᱼᱼ ᱴᱟᱝ ᱡᱤᱱᱤᱥ ᱠᱟᱱᱟ᱾ ᱡᱟᱦᱟᱸ ᱫᱚ ᱢᱮᱜᱴᱟᱝ ᱥᱟᱛᱮᱜ ᱟᱨ ᱢᱤᱜᱴᱟᱝ ᱨᱮᱱᱟᱜ ᱮᱸᱼᱼ ᱥᱟᱶ ᱟᱨᱠᱤ ᱥᱟᱹᱜᱟᱹᱭ ᱢᱮᱱᱟᱜ ᱟᱠᱟᱫᱟ᱾
ᱦᱩᱸ, ᱴᱷᱤᱠ ᱜᱮᱭᱟ ᱛᱚᱵᱮ᱾ ᱠᱟᱢᱤ ᱠᱚ ᱠᱟᱴᱤᱡ ᱢᱮᱱᱟᱜ ᱠᱟᱜ-ᱟ᱾
ᱟ ᱴᱷᱤᱠᱟᱹᱱ ᱜᱮᱭᱟ ᱢᱟ᱾
ᱦᱩᱸ- ᱦᱩᱸ᱾
ᱦᱚᱭ ᱤᱧ ᱦᱚᱸ ᱠᱟᱹᱴᱤᱡ ᱤᱧ ᱠᱟᱹᱢᱤ ᱵᱟᱲᱟ ᱞᱮᱜᱮ, ᱧᱮᱞ ᱞᱤᱜᱤᱧ ᱛᱤᱱᱟᱹᱜ ᱜᱟᱱ ᱪᱮᱫ ᱪᱤᱠᱟ ᱜᱟᱱᱚᱜ ᱠᱟᱱᱟ᱾
ᱦᱮᱸ ᱢᱟ ᱛᱟᱦᱚᱞᱮ ᱦᱮᱸ᱾
ᱦᱚᱭ-ᱦᱚᱭ᱾